ᱡᱚᱦᱟᱨ ᱜᱮ ᱜᱚᱝᱠᱮ।
ᱦᱳᱭ ᱦᱳᱭ ᱡᱚᱦᱟᱨ ᱜᱮ। ᱱᱟᱯᱟᱭ ᱵᱟᱲᱟ ᱜᱮ ᱛᱚ?
ᱦᱳᱭ ᱜᱚᱢᱠᱮ ᱱᱟᱯᱟᱭ ᱵᱟᱲᱟ ᱜᱮ। ᱜᱚᱢᱠᱮ ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ, ᱪᱟᱸᱫᱳ ᱵᱚᱸᱜᱟ ᱦᱟᱜ ᱫᱟᱭᱟ ᱫᱩᱭᱟᱹᱲ ᱛᱮ।
ᱦᱳᱭ ᱦᱳᱭ ᱦᱳᱭ। ᱪᱟᱸᱫᱟ ᱵᱚᱸᱜᱟ ᱴᱷᱮᱱ ᱱᱚᱣᱟ ᱜᱮᱵᱚᱱ ᱱᱮᱦᱚᱨᱚᱜᱼᱟ ᱡᱚᱛᱚ ᱥᱟᱱᱟᱢ ᱠᱚ ᱜᱮ ᱱᱟᱸᱯᱟᱭ ᱵᱚᱱ ᱛᱟᱸᱦᱮᱱ ᱢᱟ।
ᱦᱳᱭ ᱦᱳᱭ ᱦᱳᱭ। ᱟᱫᱚᱞᱤᱧ ᱞᱟᱹᱭ ᱫᱟ, ᱟᱯᱮ ᱚᱱᱛᱮ ᱚᱠᱟ ᱠᱮᱠᱟ ᱥᱮᱨᱢᱟ ᱡᱟᱹᱲᱤ ᱠᱚ ᱦᱩᱭᱩᱜ ᱠᱟᱱᱟ?
ᱦᱳᱭ ᱜᱚᱝᱠᱮ, ᱦᱩᱭ ᱵᱟᱲᱟᱭᱮᱱ ᱜᱮᱭᱟ ᱵᱷᱟᱹᱞᱤ ᱜᱮ। ᱟᱫᱚ ᱦᱚᱸᱜᱼᱚᱭ ᱛᱮᱦᱮᱧ ᱦᱚᱸ ᱼᱼ ᱥᱮᱛᱟᱜ ᱥᱮᱫ ᱠᱟᱹᱴᱤᱡᱼ ᱮ ᱡᱚᱨᱚ ᱠᱮᱫᱟᱭ। ᱟᱫᱚ ᱼᱼ ᱱᱤᱛᱚᱜ ᱫᱚᱭ ᱯᱷᱟᱸᱠᱟ ᱦᱟᱛᱟᱲ ᱠᱟᱫᱟᱭ ᱦᱟᱸᱜ। ᱟᱫᱚ ᱜᱚᱝᱠᱮ ᱟᱯᱮ ᱥᱮᱫ ᱜᱮ ᱼᱼ ᱥᱮᱨᱢᱟ ᱡᱟᱹᱲᱤ ᱠᱚ ᱪᱮᱫ ᱞᱮᱠᱟ ᱦᱩᱭᱱᱟ?
ᱮᱸ ᱦᱩᱭᱩᱜ ᱠᱟᱱ ᱜᱮᱭᱟ ᱥᱮᱨᱢᱟ ᱡᱟᱹᱲᱤ ᱫᱚ ᱫᱤᱱᱟᱹᱢ ᱜᱮ ᱜᱚᱝᱠᱮ। ᱟᱫᱚ ᱼᱼ ᱟᱨ ᱵᱟᱹᱫᱽ ᱵᱟᱹᱭᱦᱟᱹᱲ ᱠᱚᱭ ᱪᱟᱯᱮ ᱪᱟᱵᱟ ᱠᱟᱜᱼ ᱟᱭ।
ᱦᱳᱭ ᱦᱳᱭ
ᱦᱮ ᱟᱫᱚ ᱜᱚᱝᱠᱮ ᱪᱟᱥᱼᱵᱟᱥ ᱠᱚ ᱫᱚ ᱨᱟᱠᱟᱵ ᱱᱟᱥᱮ ᱵᱟᱝ?
ᱦᱳᱭ ᱜᱚᱝᱠᱮ ᱪᱟᱥᱼᱵᱟᱥ ᱫᱚ ᱨᱟᱠᱟᱵ ᱥᱟᱹᱛ ᱟᱠᱟᱱᱟ ᱱᱚᱜᱚᱭ ᱟᱵᱮᱱ ᱟᱵᱮᱱᱟᱜ ᱜᱮ ᱟᱯᱮᱥᱮᱫ ᱜᱮ ᱛᱤᱱᱟᱹᱜ ᱜᱟᱱ ᱪᱟᱥᱼᱵᱟᱥ ᱨᱟᱠᱟᱵ ᱮᱱᱟ?
ᱜᱚᱢᱠᱮ ᱟᱞᱮ ᱥᱮᱫ ᱫᱚ ᱪᱟᱥᱼᱵᱟᱥ ᱠᱚ ᱫᱚ ᱨᱟᱠᱟᱵ ᱜᱩᱲᱭᱟᱹᱣ ᱠᱟᱱᱟ ᱾
ᱦᱳᱭ ᱦᱳᱭ
ᱦᱮᱸ ᱱᱮᱛᱟᱨ ᱫᱚ ᱟᱫᱚ ᱠᱟᱹᱴᱤᱡ ᱨᱟᱹᱥᱠᱟᱹ ᱛᱮᱞᱮ ᱞᱟᱸᱫᱟ ᱵᱟᱲᱟ ᱭᱮᱜᱼᱟ ᱾
ᱦᱳᱭ ᱦᱳᱭ
ᱦᱩᱸ ᱛᱟᱞᱦᱮ ᱜᱚᱝᱠᱮ ᱟᱯᱮᱥᱮ ᱪᱟᱥᱵᱟᱥ ᱠᱚ ᱛᱤᱱᱟᱹᱜ ᱴᱟ ᱞᱟᱦᱟ ᱠᱟᱱᱟ ᱥᱮ ᱢᱩᱪᱟᱹᱫ ᱠᱟᱱᱟ?
ᱟᱞᱮᱥᱮᱫ ᱦᱚᱸ ᱱᱚᱜᱚᱭ ᱞᱮ ᱢᱩᱪᱟᱹᱫ ᱠᱟᱫᱟ ᱾
ᱦᱩᱸ ᱟᱪᱪᱷᱟ᱾
ᱟᱫᱚ ᱦᱚᱸᱜᱼᱚᱭ ᱡᱤᱨᱟᱹᱣ ᱵᱟᱲᱟ ᱦᱩᱭ ᱠᱟᱱᱟ ᱟᱫᱚ ᱱᱤᱛᱚᱜ ᱫᱚ᱾
ᱦᱩᱸ ᱟᱪᱪᱷᱟ᱾ ᱛᱟᱦᱚᱞᱮ ᱜᱚᱝᱠᱮ ᱟᱯᱮ ᱥᱮᱫ ᱫᱚ ᱪᱟᱥᱵᱟᱥ ᱚᱠᱟᱞᱮᱠᱟ ᱦᱩᱭᱩᱜᱼᱟ ᱢᱟᱱᱮ? ᱮᱸ ᱵᱟᱨᱚ ᱢᱟᱥ ᱜᱮ ᱦᱩᱲᱩ ᱪᱟᱥ ᱥᱮ ᱮᱸ ᱢᱤᱫᱽ ᱥᱚᱢᱚᱡ ᱜᱮ?
ᱵᱟ ᱜᱚᱝᱠᱮ ᱟᱞᱮ ᱥᱮᱫ ᱫᱚ ᱦᱚᱸᱜᱼᱚᱭ ᱱᱚᱣᱟ ᱡᱟᱹᱯᱩᱫ ᱫᱤᱱ ᱜᱮ ᱦᱩᱲᱩ ᱪᱟᱥ ᱫᱚ ᱢᱤᱫ ᱫᱷᱟᱣ ᱜᱮ ᱦᱩᱭᱩᱜᱼᱟ᱾
ᱦᱚᱸ ᱟᱪᱪᱷᱟ᱾
ᱟᱨ ᱥᱮᱨᱢᱟ ᱥᱮᱨᱢᱟ ᱡᱟᱹᱲᱤ ᱵᱷᱚᱨᱥᱟ ᱜᱮ ᱟᱞᱮ ᱫᱚ ᱦᱩᱲᱩ ᱠᱚᱫᱚᱞᱮ ᱪᱟᱥᱟ ᱟᱫᱚ ᱢᱤᱱᱤ ᱠᱚᱨᱮᱱᱟᱜ ᱵᱮᱵᱚᱥᱛᱟ ᱥᱮ ᱵᱟᱞᱮ ᱧᱟᱢ ᱟᱠᱟᱫᱟ ᱟᱨ ᱜᱚᱝᱠᱮ ᱟ ᱯᱮ ᱥᱮᱱᱟᱜ ᱜᱮ ᱵᱮᱱ ᱞᱟᱹᱭ ᱞᱮᱠᱷᱟᱱ ᱪᱟᱥᱵᱥ ᱪᱮᱫ ᱞᱮᱠᱟ ᱦᱩᱭᱩᱜᱼᱟ?
ᱟᱨ ᱜᱚᱝᱠᱮ ᱟᱞᱮ ᱥᱮᱫ ᱦᱚᱸ ᱪᱟᱥᱵᱟᱥ ᱫᱚ ᱦᱩᱲᱩ ᱪᱟᱥ ᱫᱚ ᱟᱹᱰᱤ ᱱᱟᱯᱟᱭ ᱜᱮ ᱦᱩᱭᱩᱜᱼᱟ᱾ ᱟᱨ ᱡᱟᱦᱟᱸ ᱠᱚᱨᱮ ᱞᱟᱛᱟᱨ ᱨᱮᱱᱟᱜ ᱠᱷᱮᱛ ᱠᱚ ᱢᱮᱱᱟᱜᱼᱟ ᱚᱱᱟ ᱠᱚᱫᱚ ᱦᱟᱸᱜ ᱫᱟᱜ ᱫᱚ ᱛᱟᱦᱮᱱ ᱜᱮᱭᱟ ᱥᱮ ᱵᱟᱭ ᱟᱸᱡᱮᱫᱚᱜᱼᱟ ᱚᱱᱟ ᱠᱚᱨᱮ ᱫᱚ ᱵᱟᱨᱚ ᱢᱟᱥ ᱜᱮ ᱦᱩᱲᱩ ᱪᱟᱥ ᱫᱚᱨᱮᱭᱟ ᱜᱟᱰᱟ ᱫᱷᱟᱨᱮ ᱠᱚᱨᱮ ᱡᱟᱦᱟᱸ ᱠᱷᱮᱛ ᱠᱚ ᱢᱮᱱᱟᱜᱼᱟ,
ᱦᱳᱭ ᱦᱳᱭ᱾
ᱚᱱᱟ ᱵᱟᱫ ᱠᱟᱛᱮᱫ ᱨᱮᱦᱚᱸ ᱟᱞᱩ ᱪᱟᱥ ᱥᱚᱨᱥᱟ ᱪᱟᱥ ᱛᱤᱞᱢᱤᱧ ᱪᱟᱥ ᱚᱱᱟ ᱠᱚᱦᱚᱸ ᱦᱩᱭᱩᱜ ᱜᱮᱭᱟ᱾
ᱦᱳᱭ ᱦᱳᱭ ᱦᱳᱭ᱾
ᱦᱩᱸ ᱟᱫᱚ ᱚᱱᱠᱟ ᱟᱯᱮ ᱥᱮᱫ ᱫᱚ ᱚᱱᱠᱟ ᱟᱞᱩ ᱪᱟᱥ ᱠᱚ ᱥᱚᱨᱥᱚ ᱪᱟᱥ ᱠᱚ ᱪᱮᱫ ᱞᱮᱠᱟ ᱦᱩᱭᱩᱜᱼᱟ?
ᱜᱚᱝᱠᱮ ᱟᱞᱮ ᱥᱮᱫ ᱦᱚᱸ ᱟᱹᱞᱩ ᱪᱟᱥ ᱠᱚᱫᱚ ᱦᱩᱭ ᱵᱟᱲᱟᱜ ᱜᱮᱭᱟ ᱟᱫᱚ ᱚᱱᱮ ᱰᱚᱵᱷᱟᱜ ᱠᱚᱨᱮ ᱫᱟᱜ ᱠᱚ ᱛᱟᱦᱮᱱ ᱜᱮᱭᱟ ᱛᱚ ᱟᱫᱚ ᱚᱱᱟ ᱠᱚ ᱛᱮᱜᱮᱞᱮ ᱪᱟᱥ ᱵᱟᱲᱟᱭᱟ ᱟᱫᱚ ᱚᱲᱟᱜ ᱡᱚᱢ ᱞᱮ ᱠᱟ ᱜᱮᱞᱮ ᱪᱟᱥ ᱵᱟᱲᱟᱭᱟ ᱜᱚᱝᱠᱮ ᱟᱫᱚ ᱟᱯᱮ ᱥᱮᱫ ᱫᱚ ᱪᱟᱥ ᱜᱮᱭᱟᱯᱮ ᱪᱟᱥ ᱫᱚ? ᱟᱫᱚ ᱚᱲᱟᱜ ᱡᱚᱢ ᱥᱮ ᱟᱹᱠᱷᱨᱤᱧ ᱵᱟᱡᱟᱨ ᱨᱮ ᱟᱹᱠᱷᱨᱤᱧ ᱥᱚᱦᱚ?
ᱦᱳᱭ ᱦᱳᱭ, ᱪᱟᱥᱵᱟᱥ ᱫᱚ ᱦᱩᱭᱩᱜ ᱜᱮᱭᱟ ᱵᱟᱝ?
ᱦᱳᱭ ᱦᱳᱭ᱾
ᱦᱩᱸ᱾ ᱟᱪᱪᱷᱟ ᱜᱚᱝᱠᱮ ᱛᱟᱦᱞᱮ ᱪᱟᱥᱵᱟᱥ ᱤᱫᱤ ᱠᱟᱛᱮᱫ ᱞᱟᱝ ᱜᱟᱞᱢᱟᱨᱟᱣᱮᱫ ᱠᱷᱟᱡ ᱫᱚ, ᱛᱟᱦᱞᱮ ᱚᱱᱮ ᱡᱮ ᱪᱟᱥ ᱵᱟᱥ ᱠᱚᱨᱮ ᱟᱵᱚ ᱨᱟᱥᱟᱭᱱᱤᱠ ᱥᱟᱨ ᱪᱟᱯᱟᱱ ᱠᱚ ᱥᱮ ᱠᱤᱴᱱᱟᱥᱚᱠ ᱠᱚ ᱵᱤᱥ ᱠᱚᱵᱚᱱ ᱮᱢᱟᱜ ᱠᱟᱱᱟ, ᱦᱮᱸᱥᱮ? ᱚᱱᱟ ᱠᱚᱫᱚ ᱟᱹᱵᱤᱱᱟᱜ ᱞᱟᱹᱭ ᱛᱮ ᱱᱟᱯᱟᱭᱟ ᱮᱢ ᱫᱚ ᱥᱮ ᱵᱟᱝ?
ᱟᱫᱚ ᱜᱚᱝᱠᱮ ᱱᱮᱛᱟᱨᱟᱜ ᱡᱟᱦᱟᱸ ᱠᱤᱴᱱᱟᱥᱚᱠ ᱠᱚ ᱥᱮ ᱥᱟᱨ ᱠᱚ,
ᱦᱳᱭ᱾
ᱟᱫᱚ ᱚᱱᱟ ᱠᱚᱫᱚ ᱡᱟᱹᱥᱛᱤ ᱯᱷᱚᱞᱚᱱ ᱞᱟᱹᱜᱤᱫ ᱠᱚ ᱮᱢᱟᱜ ᱠᱟᱱᱟ᱾
ᱦᱩᱸ ᱟᱪᱪᱷᱟ᱾
ᱟᱫᱚ ᱟᱹᱞᱤᱧ ᱫᱚᱞᱤᱧ ᱢᱚᱱᱮᱭᱟ ᱮᱢ ᱫᱚ ᱴᱷᱤᱠ ᱫᱚ ᱴᱷᱤᱠ ᱜᱮᱭᱟ ᱟᱫᱚ ᱫᱚᱢᱮ ᱡᱟᱹᱥᱛᱤ ᱮᱢ ᱦᱚᱸ ᱚᱸ ᱦᱚᱲᱢᱚ ᱨᱮ ᱦᱚᱲᱢᱚ ᱯᱚᱠᱠᱷᱮ ᱫᱚ ᱩᱸ ᱵᱟᱹᱲᱤᱡ ᱜᱮᱭᱟ᱾
ᱦᱳᱭ᱾
ᱟᱫᱚ ᱜᱚᱝᱠᱮ ᱚᱱᱟ ᱤᱫᱤ ᱠᱟᱛᱮᱫ ᱟᱵᱮᱱ ᱡᱩᱫᱤ ᱡᱟᱦᱟᱱᱟᱜ ᱠᱟᱹᱴᱤᱡ ᱵᱮᱱ ᱞᱟᱹᱭ ᱥᱚᱫᱚᱨ ᱟᱞᱤᱧ ᱠᱷᱟᱱ ᱱᱟᱯᱟᱭ ᱠᱚᱜ-ᱟ᱾
ᱦᱳᱭ ᱟᱫᱚ ᱟᱹᱞᱤᱧᱟᱜ ᱞᱟᱹᱭ ᱛᱮᱫᱚ ᱥᱟᱨ ᱪᱟᱯᱟᱱ ᱠᱚᱫᱚ ᱮᱢᱫᱚ ᱱᱮᱛᱟᱨ ᱧᱮᱞᱚᱜ ᱠᱟᱱᱟ ᱱᱮᱛᱟᱨ ᱫᱚ ᱞᱟᱹᱠᱛᱤᱭᱟ ᱦᱮᱸᱥᱮ ᱾
ᱦᱳᱭ ᱦᱳᱭ ᱾
ᱦᱩᱸ ᱾ ᱦᱟᱱᱮ ᱛᱮᱡᱩ ᱠᱚ ᱫᱚᱢᱮ ᱠᱚ ᱞᱟᱜᱟᱜ ᱠᱟᱱᱟ, ᱚᱱᱟ ᱠᱚᱨᱮ ᱨᱟᱱ ᱢᱩᱨᱜᱟᱹᱱ ᱵᱟᱢ ᱮᱢᱟᱜ ᱞᱮᱠᱷᱟᱱ ᱫᱚ ᱵᱮᱥ ᱪᱮᱦᱨᱟᱼᱼ ᱯᱷᱚᱥᱚᱞ ᱠᱚᱦᱚᱸ ᱵᱟᱝ ᱦᱩᱭᱩᱜ-ᱟ ᱾
ᱦᱚᱭ ᱦᱚᱭ ᱾
ᱦᱮᱸ ᱥᱮ ᱾ ᱟᱫᱚ ᱱᱮᱛᱟᱨ ᱧᱮᱞᱚᱜ ᱠᱟᱱᱟ ᱫᱚᱢᱮ ᱡᱟᱹᱥᱛᱤ ᱠᱚ ᱮᱢᱟᱜ ᱠᱟᱱᱟ ᱚᱱᱟ ᱠᱚᱨᱮ ᱥᱟᱨ ᱵᱤᱴᱱᱟᱥᱚᱠ ᱾ ᱚᱱᱟ ᱠᱷᱟᱹᱛᱤᱨ ᱛᱮ ᱚᱱᱟ ᱵᱟᱹᱫᱽ ᱵᱟᱹᱭᱦᱟᱹᱲ ᱠᱚᱨᱮ ᱧᱮᱞ ᱠᱚᱵᱤᱱ ᱨᱚᱠᱚᱡ ᱠᱚᱦᱚᱸ ᱵᱟᱝ ᱠᱚ ᱧᱟᱢᱚᱜ-ᱟ ᱾ ᱥᱮ ᱞᱮᱸᱰᱮᱫ ᱠᱚᱦᱚᱸ ᱵᱟᱝᱠᱚ ᱧᱟᱢᱚᱫᱚᱜ ᱠᱟᱱᱟ ᱱᱮᱛᱟᱨ ᱱᱮᱛᱟᱨ ᱫᱚ ᱾
ᱦᱚᱭ ᱦᱚᱭ ᱦᱚᱭ ᱾
ᱥᱟᱨ ᱠᱚ ᱫᱚᱢᱮ ᱡᱟᱹᱥᱛᱤ ᱵᱚᱱ ᱮᱢᱟᱜ ᱠᱟᱱᱟ ᱾ ᱮᱢ ᱫᱚ ᱞᱟᱹᱠᱛᱤ ᱠᱟᱱ ᱜᱮᱭᱟ ᱢᱮᱱᱠᱷᱟᱱ ᱩᱱᱟᱹᱜ ᱫᱚ ᱵᱟᱝ ᱾
ᱦᱳᱭ ᱦᱳᱭ ᱦᱳᱭ ᱾
ᱯᱚᱨᱤᱢᱟᱱ ᱢᱚᱛᱚ ᱮᱢ ᱞᱮᱠᱷᱟ ᱱᱟᱯᱟᱭᱚᱜ-ᱟ ᱾
ᱦᱳᱭ ᱦᱳᱭ ᱜᱚᱢᱠᱮ ᱡᱚᱛᱷᱟᱛ ᱠᱟᱛᱷᱟ ᱜᱮᱵᱚᱱ ᱨᱚᱲ ᱠᱟᱫᱟ ᱾ ᱟᱫᱚ ᱯᱟᱹᱦᱤᱞ ᱦᱟᱯᱼᱼ ᱦᱟᱯᱲᱟᱢ ᱠᱚ ᱧᱮᱞ ᱦᱩᱭ ᱠᱟᱱᱟ ᱟᱫᱚ ᱯᱟᱹᱦᱤᱞ ᱦᱟᱯᱲᱟᱢ ᱠᱚᱫᱚ ᱱᱚᱝᱠᱟᱼᱼ ᱥᱟᱨ ᱪᱟᱯᱟᱱ ᱫᱚ ᱵᱟᱝᱠᱚ ᱮᱢᱟᱜ ᱠᱟᱱ ᱛᱟᱦᱮᱸᱫ ᱾ ᱩᱱᱠᱩ ᱫᱚ ᱜᱩᱨᱤᱡ ᱠᱚᱠᱚ ᱮᱢᱟᱜᱼᱼ ᱠᱟᱱ ᱛᱟᱦᱮᱸᱜ ᱚᱱᱟ ᱠᱚᱛᱮ ᱜᱮ ᱡᱟᱹᱥᱛᱤ ᱯᱷᱚᱞᱚᱱ ᱦᱩᱭᱩᱜ ᱠᱟᱱ ᱛᱟᱦᱮᱸᱫ ᱾
ᱦᱚᱸ ᱜᱚᱝᱠᱮ ᱧᱮᱞ ᱟᱠᱟᱱᱟ ᱡᱮ ᱯᱟᱹᱦᱤᱞᱟᱜ ᱦᱩᱲᱩ ᱠᱚᱫᱚ ᱟᱹᱰᱤ ᱦᱟᱢᱟᱞ ᱦᱟᱢᱟᱞ ᱦᱩᱭ ᱠᱚᱜ-ᱟ ᱦᱮᱸᱥᱮ, ᱟᱨ ᱱᱮᱛᱟᱨ ᱟᱜᱼᱼ ᱦᱩᱲᱩ ᱠᱚᱵᱤᱱ ᱧᱮᱞ ᱢᱟ ᱱᱮᱛᱟᱨ ᱫᱚ ᱦᱩᱲᱩ ᱠᱷᱚᱡ ᱡᱟᱹᱥᱛᱤ ᱯᱮᱴᱮᱡ, ᱯᱮᱴᱮᱡ ᱜᱮ ᱦᱩᱭᱩᱜ ᱠᱟᱱᱟ ᱾
ᱦᱳᱭ ᱦᱳᱭ ᱜᱚᱢᱠᱮ ᱡᱚᱛᱷᱟᱛ ᱠᱟᱛᱷᱟ ᱜᱮ ᱵᱮᱱ ᱨᱚᱲ ᱠᱟᱫᱟ ᱾
ᱦᱩᱸ
ᱟᱫᱚ ᱱᱮᱛᱟᱨ ᱫᱚ ᱚᱱᱟ ᱥᱟᱨ ᱥᱟᱨ ᱡᱟᱦᱟᱸᱼᱼ ᱟᱨ ᱠᱤᱴᱱᱟᱥᱚᱠ ᱠᱚᱼᱼ ᱚᱱᱟ ᱠᱚ ᱮᱢ ᱠᱟᱛᱮᱫ ᱜᱮ ᱡᱟᱹᱥᱛᱤ ᱯᱷᱚᱞᱚᱱ ᱢᱟ ᱦᱩᱭ ᱢᱟ ᱦᱩᱭᱩᱜ ᱠᱟᱱ ᱾ ᱟᱫᱚ ᱚᱱᱟ ᱯᱮᱴᱮᱡ ᱫᱚ ᱵᱟᱹᱲᱛᱤᱜ ᱠᱟᱱ ᱜᱮᱭᱟ ᱾
ᱦᱩᱸ ᱾ ᱟᱪᱪᱷᱟ, ᱚᱱᱟ ᱠᱚᱢᱟ ᱦᱩᱭᱱᱟ ᱦᱩᱲᱩ ᱪᱟᱥ ᱜᱮ ᱞᱟᱝ ᱜᱟᱞᱢᱟᱨᱟᱣ ᱠᱮᱫ-ᱟ ᱜᱚᱝᱠᱮ ᱾ ᱟᱫᱚ ᱟᱱᱟᱡ ᱯᱟᱹᱛᱤ ᱟᱲᱟᱜ ᱛᱮᱜᱮ ᱟᱲᱟᱜ ᱠᱚ ᱚᱱᱠᱟ ᱪᱮᱫ ᱞᱮᱠᱟ ᱪᱟᱥ ᱦᱩᱭᱩᱜ-ᱟ?
ᱜᱚᱝᱠᱮ ᱟᱞᱮ ᱥᱮᱫ ᱦᱚᱸ ᱟᱲᱟᱜᱼᱼ ᱩᱱᱠᱩ ᱫᱚ ᱪᱟᱥ ᱫᱚ ᱦᱩᱭ ᱵᱟᱲᱟᱜ ᱜᱮᱭᱟ ᱾ ᱟᱫᱚ ᱟᱞᱮ ᱥᱮᱫ ᱫᱚ ᱠᱚᱢ ᱜᱮ ᱦᱩᱭᱩᱜ-ᱟ ᱾ ᱚᱱᱠᱟᱼᱼ ᱚᱰᱚᱵᱟᱜ ᱵᱷᱚᱨᱥᱟ ᱜᱮᱞᱮ ᱪᱟᱥ ᱵᱟᱲᱟᱭᱟ ᱛᱚ, ᱟᱫᱚ ᱚᱲᱟᱜ ᱨᱮ ᱡᱚᱢ ᱵᱟᱲᱟ ᱞᱮᱠᱟ ᱜᱮᱞᱮᱼᱼ ᱪᱟᱥᱟ ᱾ ᱟᱫᱚ ᱜᱚᱢᱠᱮ ᱟᱯᱼᱼ ᱟᱯᱮ ᱥᱮᱫ ᱜᱮ ᱪᱮᱫ ᱞᱮᱠᱟ ᱦᱩᱭᱩᱜ-ᱟ ᱾ ᱚᱲᱟᱜ ᱨᱮ ᱡᱚᱢ ᱮᱠᱞᱟ ᱥᱮᱼᱼ ᱵᱟᱡᱟᱨ ᱥᱮᱫ ᱦᱚᱸ ᱟᱠᱷᱨᱤᱧ ᱞᱟᱹᱜᱤᱫ ᱯᱮ ᱪᱟᱥᱟ ᱾
ᱦᱮᱸ ᱟᱫᱚ ᱟᱞᱮ ᱥᱮᱫ ᱫᱚ ᱜᱚᱝᱠᱮ ᱚᱱᱠᱟᱼᱼ ᱚᱲᱟᱜ ᱨᱮ ᱪᱟ ᱡᱚᱢ ᱞᱮᱠᱟ ᱦᱚᱸ ᱠᱚ ᱨᱚᱦᱚᱭᱟ, ᱟᱨ ᱪᱟᱥᱟ ᱠᱚ ᱾ ᱟᱨ ᱵᱟᱡᱟᱨ ᱨᱮ ᱟᱹᱠᱷᱨᱤᱧ ᱞᱮᱠᱟ ᱢᱟ ᱟᱹᱰᱤ ᱡᱟᱹᱥᱛᱤ ᱠᱚ ᱪᱟᱥᱟ ᱦᱮᱸᱥᱮ ᱾
ᱦᱳᱭ ᱦᱳᱭ ᱾
ᱩᱸ ᱚᱱᱠᱟ ᱫᱚᱢᱮᱼᱼ ᱧᱮᱞᱮᱫ ᱠᱚᱣᱟᱞᱮ ᱱᱮᱛᱟᱨ ᱫᱚ ᱚᱱᱠᱟ ᱟᱲᱟᱜ ᱠᱚᱨᱮ ᱦᱚᱥᱼᱼ ᱟᱱᱟᱡ ᱯᱩᱛᱤ ᱠᱚᱨᱮ ᱦᱚᱸ ᱫᱚᱢᱮ ᱜᱮ ᱥᱟᱨ ᱪᱟᱯᱟᱱ ᱠᱚᱠᱚ ᱮᱢᱟᱜ ᱠᱟᱱᱟ ᱥᱮ ᱾ ᱡᱟᱹᱥᱛᱤ ᱯᱷᱚᱞᱚᱱ ᱦᱩᱭ ᱞᱮᱠᱟ ᱥᱮ ᱾ ᱮ ᱵᱷᱟᱜᱮ ᱧᱮᱞᱚᱜ ᱢᱟ ᱪᱮᱦᱨᱟ ᱧᱮᱞᱚᱜ ᱢᱟ ᱾
ᱦᱳᱭ ᱦᱳᱭ ᱾
ᱚᱱᱟ ᱠᱷᱟᱹᱛᱤᱨ ᱫᱚᱢᱮ ᱠᱚ ᱮᱢᱟᱜ ᱠᱟᱱᱟ, ᱢᱮᱱᱠᱷᱟᱱ ᱚᱱᱟ ᱠᱚ ᱡᱚᱢ ᱠᱟᱛᱮᱫ ᱫᱚ ᱟᱵᱚᱣᱟᱜ ᱦᱚᱲᱢᱚ ᱠᱚᱨᱮ ᱨᱳᱜ ᱟᱡᱟᱨ ᱟᱰᱤ ᱡᱟᱥᱛᱤ ᱦᱳᱭᱳᱜᱼᱟ ᱦᱮᱸ ᱥᱮ ᱾
ᱦᱳᱭ ᱦᱳᱭ ᱦᱳᱭ ᱾
ᱟᱫᱚ ᱧᱮᱞᱚᱜ ᱠᱟᱱᱟ ᱯᱟᱹᱦᱤᱞ ᱦᱟᱯᱲᱟᱢ ᱠᱚᱫᱚ ᱱᱚᱠᱟ ᱫᱚ ᱵᱟᱝ ᱠᱚ ᱮᱢ ᱟᱠᱟᱫᱟ ᱾ ᱟᱫᱚ ᱚᱱᱟᱛᱮ ᱩᱱᱠᱩ ᱦᱚᱸ ᱚᱸ ᱰᱷᱮᱨ ᱰᱷᱮᱨ ᱫᱤᱱ ᱜᱮᱠᱚ ᱵᱟᱧᱪᱟᱜ ᱠᱟᱱ ᱛᱟᱦᱮᱸᱫ, ᱟᱫᱚ ᱱᱤᱛ ᱛᱟᱨ ᱫᱚ ᱱᱚᱝᱠᱟ ᱰᱷᱮᱨ ᱫᱤᱱ ᱫᱚ ᱵᱟᱵᱚᱱ ᱵᱟᱧᱪᱟᱜ ᱠᱟᱱᱟ ᱥᱮ ᱵᱟᱠᱚ ᱵᱟᱧᱪᱟᱜ ᱠᱟᱱᱟ ᱦᱚᱲ ᱠᱚ ᱾
ᱦᱩᱸ ᱾ ᱚᱱᱟ ᱫᱚ ᱚᱱᱟ ᱨᱮᱱᱟᱜ ᱠᱟᱨᱚᱱ ᱫᱚ ᱚᱱᱟ ᱠᱷᱟᱹᱛᱤᱨ ᱜᱮ, ᱱᱮᱛᱟᱨ ᱢᱟ ᱫᱚᱢᱮ ᱥᱟᱨ ᱪᱟᱯᱚᱞ ᱵᱚᱱ ᱮᱢᱟᱜ ᱠᱟᱱᱟ ᱡᱟᱹᱥᱛᱤ ᱯᱷᱚᱞᱚᱱ ᱦᱩᱭ ᱠᱷᱟᱹᱛᱤᱨ ᱥᱮ ᱪᱮᱦᱨᱟ ᱧᱮᱞ ᱠᱷᱟᱹᱛᱤᱨ ᱾ ᱚᱱᱟᱛᱮ ᱟᱵᱚᱣᱟᱜ ᱦᱚᱸ ᱢᱟᱹᱱᱢᱤ ᱦᱚᱸ ᱩᱱᱟᱹᱜ ᱩᱢᱮᱨ ᱫᱷᱟᱹᱨᱤᱡ ᱫᱚ ᱵᱟᱵᱚᱱ ᱵᱟᱧᱪᱟᱜ ᱠᱟᱱᱟ, ᱢᱮᱱᱠᱷᱟᱱ ᱯᱟᱹᱦᱤᱞ ᱦᱚᱲ ᱫᱚ ᱧᱮᱞ ᱠᱚᱵᱤᱱ ᱢᱤᱫᱥᱟᱭ ᱪᱮᱛᱟᱱ ᱠᱚ ᱵᱟᱧᱪᱟᱜ ᱠᱟᱱ ᱛᱟᱦᱮᱸᱜ ᱾
ᱦᱳᱭ ᱦᱳᱭ ᱦᱳᱭ ᱾
ᱟ ᱱᱮᱛᱟᱨ ᱢᱟ ᱧᱮᱞᱚᱜ ᱠᱟᱱᱟ ᱮ ᱛᱩᱨᱩᱭ ᱥᱟᱭ ᱮᱭᱟᱭ ᱥᱟᱭ ᱥᱮᱨᱢᱟ ᱫᱷᱟᱹᱨᱤᱡ ᱜᱮᱠᱚ ᱵᱟᱧᱪᱟᱜ ᱠᱟᱱᱟ, ᱚᱱᱟ ᱠᱷᱚᱡ ᱟᱨ ᱵᱮᱥᱤ ᱫᱚ ᱵᱟᱝᱠᱚ ᱵᱟᱧᱪᱟᱜ ᱠᱟᱱᱟ ᱾
ᱦᱳᱭ, ᱦᱳᱭ, ᱡᱚᱛᱷᱟᱛ ᱠᱟᱛᱷᱟ ᱜᱮᱵᱤᱱ ᱨᱚᱲ ᱠᱟᱫᱟ ᱜᱚᱝᱠᱮ ᱾ ᱟᱫᱚ ᱜᱚᱢᱠᱮ ᱛᱟᱦᱚᱞᱮ ᱱᱚᱣᱟ ᱥᱟᱨ ᱪᱟᱯᱟᱱ ᱫᱚ ᱮᱢ ᱦᱚᱵᱚᱱ ᱮᱢᱟᱜ ᱠᱟᱱ, ᱟᱫᱚᱻ ᱱᱚᱠᱟ ᱡᱟᱹᱥᱛᱤ ᱫᱚ ᱵᱟᱵᱚᱱ ᱮᱢᱟᱜᱼᱟ ᱾
ᱦᱳᱭ ᱾
ᱤᱱᱟᱹᱠᱷᱟᱱ ᱱᱚᱣᱟ ᱦᱚᱲᱢᱚ ᱨᱮᱱᱟᱜ ᱨᱳᱜᱽ ᱟᱡᱟᱨ ᱠᱚ ᱩᱱᱟᱹᱜ ᱪᱟᱬ ᱵᱟᱝ ᱦᱳᱭᱳᱜ ᱛᱟᱵᱚᱱᱟ ᱾
ᱦᱳᱭ ᱾ ᱟᱞᱤᱧᱟᱜ ᱞᱟᱹᱭ ᱛᱮᱦᱚ ᱚᱱᱟ ᱜᱮ ᱡᱮ ᱩᱱᱟᱹᱜ ᱡᱟᱹᱥᱛᱤ ᱫᱚ ᱵᱟᱝᱵᱚᱱ ᱮᱢᱟᱜᱼᱟ ᱦᱮᱸᱥᱮ ᱾
ᱦᱳᱭ ᱦᱳᱭ ᱾ ᱟᱫᱚ ᱜᱚᱝᱠᱮ ᱞᱟᱹᱭ ᱫᱟᱞᱤᱧ ᱟᱯᱮ ᱥᱮᱫ ᱫᱚ ᱮ ᱥᱮᱨᱢᱟ ᱫᱟᱹᱲᱤ ᱥᱮᱨᱢᱟ ᱡᱟᱹᱲᱤ ᱵᱷᱚᱨᱥᱟ ᱜᱮ, ᱥᱮ ᱢᱤᱱᱤ ᱠᱚᱦᱚᱸ ᱠᱚ ᱢᱮᱱᱟᱜ ᱛᱟᱯᱮᱭᱟ?
ᱵᱟᱝ ᱜᱚᱝᱠᱮ ᱟᱞᱮ ᱫᱚ ᱥᱮᱨᱢᱟ ᱡᱟᱹᱲᱤ ᱵᱷᱚᱨᱥᱟ ᱫᱚ ᱵᱟᱝᱞᱮ ᱛᱟᱦᱮᱱᱟ ᱾ ᱟᱞᱮ ᱥᱮᱫ ᱫᱚ ᱥᱟᱞ ᱢᱟᱨᱥᱟᱞ ᱠᱚᱠᱚ ᱮᱢ ᱟᱠᱟᱫ ᱞᱮᱭᱟ ᱚᱱᱟ ᱠᱚᱛᱮ ᱜᱮᱞᱮ ᱮ ᱪᱟᱥ ᱵᱟᱥᱟ ᱾
ᱦᱳᱭ ᱦᱳᱭ ᱾
ᱟᱫᱚ ᱟᱯᱮ ᱚᱱᱛᱮ ᱜᱮ ᱜᱚᱢᱠᱮ?
ᱟᱞᱮ ᱫᱚ ᱜᱚᱝᱠᱮ ᱦᱚᱜᱼᱚᱭ ᱥᱮᱨᱢᱟ ᱡᱟᱹᱲᱤ ᱵᱷᱚᱨᱥᱟ ᱜᱮ ᱾
ᱟᱪᱪᱷᱟ ᱾
ᱟᱫᱚ ᱟᱫᱚ ᱚᱱᱟᱛᱮ ᱦᱩᱲᱩ ᱠᱚᱫᱚ ᱢᱤᱫ ᱫᱷᱟᱣ ᱜᱮᱞᱮ ᱪᱟᱥᱟ, ᱟᱫᱚ ᱦᱚᱜᱼᱚᱭ ᱡᱟᱦᱟ ᱟᱹᱞᱩ ᱠᱚ ᱥᱮ ᱟᱲᱟᱜ ᱠᱚ ᱚᱱᱟ ᱠᱚᱫᱚ ᱚᱲᱟᱜ ᱨᱮ ᱡᱚᱢ ᱞᱮᱠᱟ ᱜᱮᱞᱮ ᱪᱟᱥ ᱵᱟᱲᱟᱭᱟ ᱾
ᱟᱪᱪᱷᱟ ᱾ ᱟᱹᱰᱤ ᱱᱟᱯᱟᱭ ᱠᱟᱛᱷᱟ ᱚᱲᱟᱜ ᱠᱚᱨᱮ ᱡᱚᱢ ᱞᱮᱠᱟ ᱫᱚ ᱪᱟᱥ ᱫᱚ ᱵᱷᱟᱜᱮᱭᱟ ᱦᱮᱸᱥᱮ ᱾
ᱦᱳᱭ ᱦᱳᱭ ᱾
ᱟᱵᱚ ᱫᱚ ᱨᱮᱸᱜᱮᱡ ᱦᱚᱲ ᱠᱟᱱᱟ ᱵᱚᱱ ᱛᱤᱱᱟᱹᱜ ᱫᱚ ᱦᱟᱸᱜ ᱠᱤᱨᱤᱧ ᱠᱟᱛᱮᱜ ᱵᱚᱱ ᱡᱚᱢᱟ ᱩᱱᱟᱹᱜ ᱠᱚᱦᱚᱸ ᱠᱟᱣᱰᱤ ᱠᱚᱫᱚ ᱵᱟᱹᱱᱩᱜ ᱛᱟᱵᱚᱱᱟ ᱾
ᱦᱳᱭ ᱦᱳᱭ ᱾
ᱦᱩᱸ ᱚᱱᱟᱛᱮ ᱚᱲᱟᱜ ᱠᱚᱨᱮ ᱪᱟᱥ ᱫᱚ ᱟᱹᱰᱤ ᱱᱟᱯᱟᱭᱟ ᱾
ᱦᱳᱭ ᱦᱳᱭ ᱾ ᱟᱫᱚ ᱜᱚᱢᱠᱮ ᱞᱟᱹᱭ ᱫᱟᱞᱤᱧ ᱟᱯᱮ ᱫᱚ ᱴᱟᱺᱰᱤ ᱫᱤᱥᱚᱢ ᱥᱮ ᱵᱩᱨᱩ ᱫᱤᱥᱚᱢ ᱠᱟᱱ ᱜᱮᱭᱟ ᱯᱮ?
ᱦᱮ ᱜᱚᱢᱠᱮ ᱟᱞᱮ ᱫᱚ ᱴᱟᱺᱰᱤ ᱫᱤᱥᱚᱢ ᱠᱟᱱ ᱜᱮᱭᱟᱞᱮ ᱾ ᱚᱱᱛᱮ ᱫᱚ ᱵᱤᱨ ᱵᱩᱨᱩ ᱠᱚᱫᱚ ᱦᱟᱸᱜ ᱵᱟᱹᱱᱩᱜ-ᱟ ᱵᱤᱨ ᱠᱚ ᱢᱮᱱᱟᱜ ᱨᱮᱦᱚᱸ ᱠᱟᱹᱴᱤᱡ ᱡᱷᱟᱹᱞ ᱧᱚᱜ ᱜᱮᱭᱟ ᱚᱱᱟ ᱵᱤᱨ ᱵᱩᱨᱩ ᱠᱚᱫᱚ ᱾
ᱦᱳᱭ ᱦᱳᱭ ᱾
ᱟᱫᱚ ᱚᱱᱟ ᱜᱮ ᱜᱚᱢᱠᱮ ᱟᱹᱵᱤᱱ ᱫᱚ ᱟᱯᱮ ᱥᱮᱫ ᱪᱮᱫ ᱞᱮᱠᱟ ᱫᱤᱥᱚᱢ?
ᱟᱞᱮ ᱫᱚ ᱵᱩᱨᱩ ᱫᱤᱥᱚᱢ ᱠᱟᱱ ᱜᱮᱭᱟᱞᱮ ᱮᱸ ᱥᱩᱨ ᱨᱮᱜᱮ ᱵᱩᱨᱩ ᱠᱚᱫᱚ ᱢᱮᱱᱟᱜ-ᱟ ᱾
ᱦᱩᱸ ᱾
ᱟᱫᱚ ᱜᱚᱢᱠᱮ ᱱᱚᱜᱼᱚᱭ ᱱᱤᱛᱳᱜ ᱢᱟ ᱡᱟᱹᱯᱩᱫ ᱫᱤᱧ ᱠᱟᱱ
ᱦᱳᱭ ᱾
ᱟᱫᱚ ᱩᱫ ᱯᱩᱴᱠᱟᱹ ᱫᱚ ᱪᱮᱫ ᱞᱮᱠᱟ ᱦᱩᱭᱩᱜ ᱠᱟᱱᱟ?
ᱜᱚᱢᱠᱮ ᱟᱞᱮ ᱫᱚ ᱴᱟᱺᱰᱤ ᱫᱤᱥᱚᱢ ᱛᱚ ᱩᱫ ᱯᱩᱴᱠᱟᱹ ᱫᱚ ᱩᱱᱟᱹᱜ ᱦᱟᱜ ᱵᱟᱝᱞᱮ ᱧᱮᱞ ᱧᱟᱢ ᱠᱚᱣᱟ ᱥᱮ ᱵᱟᱝ ᱠᱩ ᱚᱢᱚᱱ ᱵᱟᱲᱟᱜ-ᱟ ᱾
ᱦᱳᱭ ᱦᱳᱭ ᱾
ᱢᱮᱱᱠᱷᱟᱱ ᱚᱱᱟ ᱢᱤᱫ ᱵᱟᱨ ᱠᱚ ᱚᱢᱚᱱ ᱵᱟᱲᱟᱜ ᱨᱮᱦᱚᱸ ᱩᱱᱠᱩ ᱦᱟᱸᱜ ᱵᱟᱝᱠᱚ ᱧᱮᱞ ᱧᱟᱢᱚᱜ-ᱟ ᱡᱟᱦᱟᱭ ᱠᱚᱠᱚ ᱠᱟᱹᱴᱤᱡ ᱜᱟᱡᱟᱲ ᱥᱮᱫ ᱠᱚ ᱫᱟᱬᱟ ᱵᱟᱲᱟᱭᱟ ᱩᱱᱠᱩ ᱦᱟᱸᱜ ᱠᱚ ᱧᱟᱢᱟ ᱾
ᱦᱳᱭ ᱦᱳᱭ ᱦᱳᱭ ᱾
ᱵᱟᱝᱠᱷᱟᱱ ᱫᱚ ᱟᱞᱮ ᱫᱚ ᱠᱤᱨᱤᱧ ᱠᱟᱛᱮ ᱜᱮᱞᱮ ᱡᱚᱢ ᱠᱚ ᱩᱫ ᱯᱩᱴᱠᱟᱹ ᱫᱚ ᱾
ᱦᱳᱭ ᱦᱳᱭ ᱾
ᱟᱫᱚ ᱚᱱᱠᱟ ᱟᱵᱤᱱᱟᱜ ᱫᱤᱥᱚᱢ ᱥᱮᱫ ᱠᱚ ᱧᱟᱢᱚᱜ-ᱟ ᱪᱮᱛᱟ?
ᱦᱳᱭ ᱦᱳᱭ ᱜᱚᱢᱠᱮ ᱟᱞᱮ ᱥᱮᱫ ᱫᱚ ᱧᱟᱢᱚᱜ ᱜᱮᱭᱟ ᱠᱚ ᱾
ᱦᱮᱸ ᱾
ᱟᱫᱚ ᱟᱞᱮ ᱫᱚ ᱚᱱᱟ ᱚᱱᱟ ᱠᱚ ᱦᱟᱞᱟᱝ ᱵᱟᱲᱟ ᱠᱟ ᱠᱟᱛᱮ ᱜᱮ ᱡᱚᱢ ᱵᱟᱲᱟᱭᱟᱞᱮ ᱾
ᱦᱮᱸ ᱟᱪᱪᱷᱟ ᱾
ᱟᱫᱚ ᱜᱚᱝᱠᱮ ᱱᱮᱛᱟᱨ ᱫᱚ ᱦᱚᱜᱚᱭ ᱡᱟᱹᱯᱩᱫ ᱫᱤᱱ ᱫᱚ ᱦᱟᱹᱠᱩ ᱠᱚ ᱪᱮᱫ ᱞᱮᱠᱟ ᱠᱚ ᱧᱟᱢᱚᱜ ᱠᱟᱱᱟ?
ᱦᱟᱹᱠᱩ ᱠᱚᱢᱟ ᱟᱞᱮᱥᱮᱫ ᱫᱚ ᱧᱟᱢ ᱫᱚᱠᱚ ᱧᱟᱢᱚᱜᱼᱟ ᱚᱱᱠᱟ ᱢᱟᱨᱟᱝ ᱦᱟᱹᱠᱩ ᱠᱚᱫᱚ ᱵᱟᱝᱠᱚ ᱧᱟᱢᱚᱜᱼᱟ ᱢᱮᱱᱠᱷᱟᱱ ᱚᱱᱟ ᱡᱟᱞ ᱠᱚ ᱡᱟᱦᱟᱸ ᱠᱚᱨᱮ ᱫᱟᱜ ᱠᱚ ᱟᱹᱛᱩᱜ ᱠᱟᱱ ᱱᱟᱞᱟ ᱠᱚᱛᱮ ᱚᱱᱟ ᱠᱚᱨᱮ ᱡᱟᱞ ᱠᱚ ᱯᱟ ᱴᱟ ᱠᱚ ᱚᱰᱟᱣ ᱞᱮᱠᱷᱟᱡ ᱩᱱᱠᱩ ᱰᱟᱹᱲᱠᱟᱹ ᱯᱩᱴᱷᱤ ᱫᱚᱠᱚ ᱧᱟᱢᱚᱜ-ᱟ ᱾
ᱦᱳᱭ ᱦᱳᱭ ᱾
ᱦᱩᱸ ᱟᱯᱮ ᱥᱮᱫ ᱠᱚ ᱧᱟᱢᱚᱜ-ᱟ ᱥᱮ ᱵᱟᱝ ᱵᱟᱹᱫᱽ ᱵᱟᱹᱭᱦᱟᱹᱲ ᱠᱚᱨᱮ ᱦᱟᱹᱠᱩ ᱠᱚ?
ᱦᱳᱭ ᱦᱳᱭ ᱜᱚᱢᱠᱮ ᱟᱞᱮ ᱥᱮᱫ ᱦᱚᱸ ᱚᱱᱠᱟᱜᱮ ᱰᱟᱹᱲᱠᱟᱹ ᱯᱩᱴᱷᱤ ᱜᱮᱠᱚ ᱧᱟᱢᱚᱜ-ᱟ ᱾ ᱟᱫᱚ ᱱᱚᱜᱚᱭ ᱫᱟᱜ ᱡᱟᱹᱲᱤᱭ ᱮᱫᱟᱭ ᱛᱚ ᱟᱫᱚ ᱱᱤᱛᱚᱜ ᱫᱚ ᱟᱨᱚ ᱡᱟᱹᱥᱛᱤ ᱠᱚ ᱨᱟᱠᱟᱵ ᱦᱤᱡᱩᱜ-ᱟ ᱾
ᱟᱪᱪᱷᱟ ᱾ ᱟᱨ ᱱᱮᱛᱟᱨ ᱢᱟ ᱧᱮᱞᱚᱜ ᱠᱟᱱ ᱜᱚᱢᱠᱮ ᱚᱱᱟ ᱥᱟᱨ ᱪᱟᱯᱟᱱ ᱠᱷᱟᱹᱛᱤᱨ ᱦᱟᱠᱳ ᱠᱚᱸᱦᱚᱸ ᱵᱟᱹᱫ ᱵᱟᱹᱭᱦᱟᱹᱲ ᱠᱚᱨᱮ ᱫᱚ ᱩᱱᱟᱹᱜ ᱦᱟᱸᱜ ᱵᱟᱝᱠᱚ ᱧᱟᱢᱚᱜ ᱠᱟᱱᱟ ᱢᱟᱱᱮ ᱚᱱᱠᱟ ᱫᱟᱜ ᱠᱚ ᱟᱹᱛᱩ ᱞᱮᱱᱠᱷᱟᱡ ᱜᱮ ᱛᱚᱵᱮᱱᱟ ᱠᱚ ᱦᱟᱹᱠᱩ ᱠᱚ ᱧᱟᱢᱚᱜ ᱠᱟᱱᱟ ᱦᱮᱸᱥᱮ ᱾
ᱦᱳᱭ ᱦᱳᱭ ᱜᱚᱝᱠᱮ ᱡᱚᱛᱷᱟᱛ ᱠᱟᱛᱷᱟ ᱜᱮᱵᱤᱱ ᱨᱚᱲᱫᱟ, ᱦᱟᱠᱩ ᱞᱟᱹᱭ ᱠᱟᱴᱠᱚᱢ ᱞᱟᱹᱭ ᱥᱮ ᱜᱚᱝᱜᱷᱟ ᱡᱚᱛᱚ ᱜᱮ ᱠᱚ ᱠᱚᱢ ᱪᱟᱵᱟᱟᱣ ᱠᱟᱱᱟ, ᱚᱱᱟ ᱥᱟᱨ ᱪᱟᱯᱟᱱ ᱠᱷᱟᱹᱛᱤᱨ ᱛᱮᱜᱮ ᱾
ᱦᱳᱭ ᱾ ᱵᱟᱝᱠᱷᱟᱱ ᱫᱚ ᱯᱟᱹᱦᱤᱞ ᱫᱚ ᱧᱮᱞ ᱵᱤᱱ ᱵᱟᱹᱫ ᱵᱟᱹᱭᱦᱟᱹᱨ ᱠᱚᱨᱮ ᱨᱚᱠᱚᱡ ᱜᱚᱝᱜᱷᱟ ᱠᱚᱛᱮ ᱮᱠᱚᱵᱟᱨᱮ ᱪᱮᱦᱮᱞ ᱼ ᱪᱮᱯᱮᱞ ᱜᱮᱠᱚ ᱧᱮᱞ ᱠᱚᱜᱼᱟ ᱦᱟᱸᱜ ᱦᱮᱸ!
ᱦᱳᱭ ᱦᱳᱭ ᱦᱳᱭ ᱾
ᱦᱩᱸ ᱾ ᱟᱨ ᱯᱟᱹᱦᱤᱞ ᱫᱚ ᱥᱟᱨ ᱪᱟᱯᱟᱱ ᱠᱚᱫᱚ ᱩᱱᱟᱹᱜ ᱦᱟᱜ ᱵᱟᱝ ᱛᱟᱦᱮᱸ ᱞᱮᱱᱟ ᱚᱱᱟ ᱜᱩᱨᱤᱡ ᱠᱚᱛᱮ ᱜᱮ ᱰᱟᱹᱝᱨᱤ ᱜᱩᱨᱤ, ᱩᱨᱤᱡ ᱜᱩᱨᱤᱡ, ᱠᱟᱰᱟ ᱜᱩᱲᱤᱡ ᱠᱚᱛᱮ ᱜᱮᱠᱚ ᱪᱟᱥ ᱜᱮᱭᱟ ᱾
ᱦᱳᱭ ᱦᱳᱭ ᱜᱚᱝᱠᱮ ᱾
ᱛᱟᱦᱚᱞᱮ ᱟᱵᱤᱱᱟᱜ ᱚᱱᱛᱮ ᱠᱩᱪᱞᱟᱹ ᱠᱚᱠᱚ ᱧᱟᱢᱚᱜ ᱜᱮᱭᱟ ᱥᱮ ᱵᱟᱝ?
ᱦᱳᱭ ᱜᱚᱝᱠᱮ ᱧᱟᱢ ᱫᱚᱠᱚ ᱧᱟᱢ ᱵᱟᱲᱟᱜ ᱜᱮᱭᱟ ᱟᱫᱚ ᱡᱟᱹᱥᱛᱤ ᱫᱚ ᱵᱟᱝ ᱠᱚ ᱧᱟᱢᱚᱜᱼᱟ᱾ ᱟᱫᱚ ᱠᱚᱢ ᱠᱚᱢ ᱜᱮᱠᱚ ᱧᱟᱢᱚᱜᱼᱟ᱾ ᱟᱫᱚ ᱜᱚᱝᱠᱮ ᱟᱯᱮ ᱥᱮᱫ ᱠᱚ ᱟᱯᱮ ᱥᱮᱫ ᱜᱮ ᱪᱮᱫᱠᱟ ᱠᱚ ᱧᱟᱢᱚᱜᱼᱟ?
ᱦᱮᱸ ᱜᱚᱝᱠᱮ ᱠᱩᱪᱞᱟᱹ ᱠᱚᱠᱚ ᱧᱟᱢ ᱵᱟᱲᱟᱜ ᱜᱮᱭᱟ ᱟᱹᱰᱤ ᱡᱟᱹᱥᱛᱤ ᱜᱮ᱾ ᱢᱟᱱᱮ ᱥᱟᱵ ᱠᱟᱛᱮᱜ ᱚᱲᱟᱜ ᱡᱚᱢ ᱞᱮᱠᱟ ᱦᱚᱸ ᱢᱟᱱᱮ ᱵᱟᱹᱲᱛᱤ ᱧᱚᱜ ᱠᱚ ᱥᱟᱵ ᱠᱚᱢᱟ ᱦᱟᱴ ᱠᱚᱨᱮ ᱦᱚᱸ ᱠᱚ ᱦᱟᱴ ᱵᱟᱡᱟᱨ ᱠᱚᱨᱮ ᱠᱚ ᱟᱹᱠᱷᱨᱤᱧ ᱠᱚᱣᱟ᱾
ᱦᱳᱭ ᱦᱳᱭ ᱾
ᱟᱹᱰᱤ ᱠᱚ ᱥᱤᱵᱤᱞᱟ ᱜᱚᱝᱠᱮ ᱩᱱᱠᱩ ᱦᱚᱸ ᱾
ᱦᱳᱭ ᱜᱚᱝᱠᱮ ᱟᱹᱞᱤᱧ ᱦᱚᱸ ᱡᱚᱢ ᱫᱚᱞᱤᱧ ᱡᱚᱢ ᱵᱟᱲᱟᱣ ᱠᱟᱜ ᱠᱚᱣᱟ᱾
ᱦᱳᱭ, ᱩᱛᱩ ᱠᱟᱛᱮ ᱵᱩᱡᱽ ᱜᱮ ᱵᱟᱹᱵᱤᱱ ᱵᱩᱡ ᱫᱟᱲᱮᱭᱟᱜᱼᱟ ᱡᱮ ᱮᱸ ᱦᱟᱠᱳ ᱵᱤᱱ ᱡᱚᱢᱮᱜ ᱠᱚᱣᱟ ᱥᱮ ᱠᱩᱪᱞᱟᱹ ᱡᱤᱞ ᱵᱤᱱ ᱡᱚᱢᱮᱜᱼᱟ?